ᱦᱚᱸ ᱦᱟᱞᱳ ᱦᱮᱸ ᱫᱤᱫᱤ ᱤᱭᱟᱹ ᱱᱟᱯᱟᱭ ᱜᱮ ᱦᱮᱱᱟᱜ
ᱟᱢ ᱦᱮᱸ ᱱᱤᱛᱳ ᱫᱚ ᱱᱟᱯᱟᱭ ᱜᱮ ᱢᱤᱱᱟᱹᱧᱟ ᱟᱯᱮ ᱪᱮᱫ ᱞᱮᱠᱟ ᱢᱮᱱᱟᱜ ᱯᱮᱭᱟ
ᱦᱮᱸ ᱟᱞᱮ ᱦᱚᱸ ᱱᱟᱯᱟᱭ ᱵᱟᱨᱜᱮ ᱦᱮᱱᱟᱜ ᱞᱮᱭᱟ ᱱᱤᱛ ᱫᱚᱢ
ᱚ ᱟᱪᱪᱷᱟ ᱟᱨ ᱚᱲᱟᱜ ᱠᱚᱨᱮ
ᱚᱲᱟᱜ ᱠᱚᱨᱮ ᱦᱚᱸ ᱱᱟᱯᱟᱭ ᱜᱮ ᱟᱯᱮ ᱫᱚ
ᱟᱞᱮ ᱦᱚᱸ ᱚᱲᱟᱜ ᱠᱚᱨᱮ ᱱᱤᱛᱚᱜ ᱱᱟᱯᱟᱭ ᱜᱮᱭᱟ ᱠᱚ ᱡᱚᱛᱚ ᱜᱮ
ᱚ ᱛᱟᱦᱞᱮ ᱮᱸ ᱪᱮᱫ ᱞᱮᱠᱟ ᱥᱤᱛᱩᱝ ᱠᱟᱫᱟᱭ ᱱᱤᱛ
ᱟᱜ ᱱᱚᱛᱮ ᱫᱚ ᱥᱤᱛᱩᱝ ᱟᱠᱟᱫ ᱜᱮᱭᱟᱭ ᱥᱤᱛᱩᱝ ᱫᱚ ᱫᱟᱜ ᱫᱚ ᱵᱟᱭ ᱡᱟᱹᱲᱤ ᱥᱤᱛᱩᱝ ᱠᱚᱜᱼᱟᱭ ᱛᱮᱸᱦᱮᱸᱧ ᱫᱚ ᱟᱯᱮᱥᱮᱫ ᱫᱚ
ᱟᱞᱮ ᱥᱮᱫ ᱫᱚ ᱱᱚᱜᱼᱚᱭ ᱰᱚᱸᱰᱳ ᱰᱚᱸᱰᱳ ᱵᱷᱟᱵ ᱵᱟᱭ ᱥᱤᱛᱩᱝ ᱠᱟᱫᱟᱭ ᱛᱤᱦᱮᱧ ᱫᱚ ᱟᱵᱚᱦᱟᱣᱟ ᱫᱤᱱ ᱫᱚ ᱠᱟᱹᱴᱤᱡ ᱤᱭᱟᱹ ᱧᱚᱜ ᱜᱮᱭᱟ ᱦᱩᱸ
ᱟᱨ ᱫᱟᱠᱟ ᱠᱚᱫᱚ ᱛᱟᱦᱞᱮᱢ ᱡᱚᱢ ᱵᱟᱲᱟ ᱠᱮᱜᱼᱟ ᱥᱮ ᱵᱟᱝ
ᱦᱮᱸ ᱫᱟᱠᱟ ᱠᱚᱫᱚ ᱟᱹᱰᱤᱧ ᱡᱚᱢ ᱡᱚᱢ ᱦᱩᱭᱩᱜᱼᱟ ᱠᱟᱹᱴᱤᱡ ᱯᱚᱨ ᱪᱚᱢ ᱦᱩᱭ ᱠᱟᱱᱟ ᱠᱤᱪᱷᱩ ᱦᱟᱞᱠᱟ ᱡᱤᱱᱤᱥ ᱥᱮᱛᱟᱜ ᱨᱮ ᱛᱟᱨᱯᱚᱨᱮ ᱠᱟᱹᱴᱤᱡ ᱥᱮ ᱠᱟᱹᱴᱤᱡ ᱯᱚᱨ ᱧᱚᱜ ᱛᱮ ᱡᱚᱢ ᱢᱮ ᱟᱢ ᱫᱚᱢ ᱡᱚᱢ ᱵᱟᱲᱟ ᱠᱮᱫᱟ
ᱚ ᱦᱮᱸ ᱤᱧᱟᱹᱜ ᱫᱚ ᱡᱚᱢ ᱵᱟᱨᱟ ᱦᱩᱭ ᱮᱱᱟ ᱛᱟᱛᱟᱲᱤᱜᱤ ᱛᱮᱦᱮᱧ ᱫᱚ
ᱟᱪᱷᱟ
ᱮᱸ ᱦᱮᱸ
ᱤᱧ ᱫᱤᱭᱮ ᱛᱤᱦᱤᱸᱧ ᱫᱚ ᱛᱟᱦᱚᱞᱮ ᱪᱮᱫ ᱮᱢ ᱪᱤᱠᱟᱹᱭᱟ
ᱚᱸᱦ ᱛᱤᱦᱤᱸᱧ ᱧᱩ ᱟ ᱚᱲᱟᱜ ᱠᱚᱨᱮᱜ ᱜᱤᱧ ᱛᱟᱦᱮᱱᱟ ᱛᱟᱦᱮ ᱫᱚ ᱥᱮᱨᱚᱠᱚᱢ ᱫᱚ ᱚᱠᱟ ᱛᱮᱦᱚᱸ ᱪᱟᱞᱟᱣ ᱫᱚ ᱵᱟᱝ ᱚᱞᱟᱜ ᱠᱚᱨᱮ ᱜᱮ
ᱚ ᱟᱪᱪᱷᱟ ᱟᱪᱪᱷᱟ ᱦᱩᱸᱦᱩᱸ
ᱟᱨ ᱟᱢᱫᱚ ᱛᱟᱦᱞᱮ ᱪᱮᱫ ᱮᱢ ᱪᱤᱠᱟᱹᱭᱟ ᱛᱤᱦᱤᱧ ᱫᱚ
ᱛᱤᱦᱤᱧ ᱪᱮᱫ ᱢᱟᱱᱮ ᱚᱲᱟᱜ ᱨᱮᱜᱮ ᱳᱭ ᱴᱟᱠ ᱴᱩᱠ ᱠᱟᱹᱢᱤ ᱵᱟᱲᱟ ᱦᱩᱭᱳᱜᱼᱟ
ᱚ
ᱚᱲᱟᱜ ᱠᱚᱨᱮᱱᱟᱜ ᱜᱤ ᱴᱟᱠ ᱴᱩᱠ ᱩᱦᱩᱸ
ᱩᱸ
ᱛᱤᱦᱤᱧ ᱫᱚ ᱟᱥᱟ ᱠᱚᱨᱤ ᱦᱳᱭᱛᱚ ᱵᱟᱭ ᱥᱤᱛᱩᱝ ᱟᱭ ᱚᱱᱛᱮᱱᱟᱜ ᱟᱵᱚ ᱦᱚᱸ ᱪᱮᱫ ᱞᱮᱠᱟ ᱥᱤᱛᱩᱝ ᱞᱮᱠᱟ ᱵᱩᱡᱷᱟᱹᱜ ᱠᱟᱱᱟ ᱥᱮ ᱵᱟᱝ
ᱚᱸ ᱱᱚᱛᱮᱱᱟᱜ ᱟᱵᱚᱣᱟᱜ ᱥᱤᱛᱩᱝ ᱫᱚ ᱥᱤᱛᱩᱝ ᱠᱟᱫᱟᱭ ᱵᱟ ᱴᱟ ᱛᱟᱨᱟᱥᱤ ᱥᱮ ᱱᱮ ᱫᱟᱜ ᱦᱚᱸ ᱦᱮᱜ ᱫᱟᱲᱮᱭᱟᱜᱼᱟ ᱱᱮᱛᱟᱱᱟᱜ ᱟᱵᱚᱦᱟᱣᱟ ᱛᱚ
ᱦᱩᱸ ᱦᱩᱸ ᱛᱤᱨᱮ ᱫᱟᱜ ᱦᱮᱡᱟᱜᱼᱟ ᱳᱭ ᱛᱟᱨᱟᱥᱤᱧ ᱛᱟᱨᱟᱥᱤᱧ ᱜᱤ ᱵᱟᱹᱲᱛᱤ ᱫᱟᱜ ᱦᱮᱡᱩᱜ ᱞᱮᱠᱟ ᱵᱩᱡᱷᱟᱹᱜᱼᱟ ᱢᱟᱱᱮ ᱛᱟᱨᱟᱥᱤᱧ ᱜᱤ ᱫᱟᱜ ᱦᱤᱡᱩᱜᱼᱟ ᱡᱟᱹᱥᱛᱤ ᱫᱚ ᱱᱮᱛᱟᱨ ᱫᱚ
ᱦᱮᱸ ᱚᱝᱠᱟ ᱜᱮ
ᱫᱤᱭᱟ ᱟᱯᱮᱥᱮᱜ ᱩᱞ ᱠᱟᱱᱴᱷᱟᱲ ᱪᱮᱜ ᱞᱮᱠᱟ ᱦᱳᱭ ᱠᱟᱱᱟ
ᱟᱞᱮᱥᱮᱱ ᱩᱞ ᱠᱟᱱᱴᱷᱟᱲ ᱦᱩᱭ ᱟᱠᱟᱱ ᱜᱮᱭᱟ ᱵᱷᱟᱜᱮ ᱜᱮ ᱡᱟᱣ ᱥᱮᱨᱢᱟ ᱡᱟᱦᱟᱸᱞᱮᱠᱟ ᱦᱩᱭᱩᱜᱼᱟ ᱚᱝᱠᱟᱜᱮ ᱛᱚ ᱟᱯᱮ ᱥᱮᱜ ᱫᱚ
ᱟᱞᱮᱥᱮᱜ ᱦᱚᱸ ᱦᱳᱭ ᱠᱟᱱᱟ ᱢᱚᱴᱟᱢᱩᱴᱤ ᱵᱷᱟᱜᱤ ᱜᱤ ᱠᱤᱱᱛᱩ ᱱᱤᱭᱟᱹ ᱵᱟᱨ ᱫᱚ ᱵᱟᱡᱟᱨ ᱨᱮᱛᱚ ᱩᱱᱟᱹᱜ ᱟᱠᱷᱨᱤᱧ ᱵᱟᱝᱪᱟᱜ ᱠᱟᱱᱟ ᱢᱟᱱᱮ ᱥᱤᱞ ᱜᱮ ᱵᱟᱝ ᱥᱮᱞ ᱠᱟᱱᱟ ᱟᱫᱚ ᱱᱤᱭᱟᱹ ᱵᱟᱪᱷᱚᱨ ᱫᱚ ᱚᱝᱠᱟ ᱜᱮ ᱦᱮᱱᱟᱜ ᱜᱮᱛᱟᱞᱮᱭᱟ ᱫᱟᱨᱮ ᱠᱚᱨᱮᱜ ᱜᱮ ᱯᱩᱨᱟᱹ ᱩᱞ‌ ᱠᱟᱸᱴᱷᱟᱨ ᱫᱚ ᱵᱟᱞᱮ ᱟᱠᱷᱨᱤᱧ ᱫᱟᱲᱮ ᱠᱟᱫᱟ
ᱚ ᱟᱪᱪᱷᱟ ᱟᱪᱪᱷᱟ ᱦᱮᱸ ᱱᱤᱛᱳᱜ ᱫᱚ ᱱᱤᱭᱟ ᱥᱮᱨᱢᱟ ᱫᱚ ᱟᱠᱷᱨᱤᱧ ᱞᱮᱠᱟ ᱫᱚ ᱥᱮᱨᱚᱠᱚᱢ ᱫᱚ ᱵᱟᱝ ᱦᱩᱭᱩᱠᱟᱱᱟ ᱠᱤᱱᱛᱩ ᱦᱩᱭ ᱫᱚ ᱦᱩᱭᱟᱠ ᱠᱟᱱᱟ ᱵᱮᱥ ᱜᱮ
ᱦᱳᱭ ᱫᱚ ᱦᱳᱭ ᱠᱟᱱᱟ ᱠᱤᱱᱛᱩ ᱥᱮᱞ ᱵᱟᱝ ᱥᱮᱞ ᱠᱟᱱᱟ ᱟᱫᱚ ᱦᱮᱱᱟᱜ ᱜᱮᱭᱟ ᱫᱟᱨᱮ ᱠᱚᱨᱮᱜ ᱜᱮ ᱾
ᱚᱸ ᱟᱪᱪᱷᱟ
ᱚ ᱦᱚᱭᱛᱳ ᱱᱤᱭᱟᱹ ᱥᱤᱡᱮᱱ ᱫᱚ ᱤᱭᱟᱹ ᱢᱟᱱᱮᱜ ᱦᱚᱲ ᱜᱮ ᱦᱚᱭᱛᱳ ᱵᱟᱝᱠᱚ ᱡᱚᱢ ᱞᱟᱹᱜᱤᱛᱚᱜ ᱠᱟᱱᱟ ᱚᱱᱟ ᱠᱷᱟᱹᱛᱤᱨ ᱛᱮᱜᱮ ᱵᱟᱝ ᱥᱤᱞ ᱠᱟᱱᱟ ᱵᱟᱝᱠᱷᱟᱱ ᱫᱚ ᱦᱟᱛ ᱛᱟᱦᱚᱞᱮ ᱠᱷᱟᱱ ᱠᱷᱚᱱ ᱫᱚ ᱴᱷᱤᱠ ᱜᱮ ᱪᱟᱞᱟ ᱠᱚᱜᱼᱟ ᱾
ᱦᱮᱸ ᱚᱱᱟ ᱢᱟ ᱦᱮᱸᱜᱮ
ᱦᱮᱸ ᱦᱮᱸ ᱦᱮᱸ
ᱫᱤᱭᱮ ᱛᱟᱦᱚᱞᱮ ᱛᱮᱦᱮᱧ ᱫᱚ ᱪᱮᱜ ᱮᱢ ᱠᱟᱹᱢᱤ ᱵᱟᱨᱟᱭᱟ?
ᱛᱮᱦᱮᱱ ᱫᱚ ᱱᱚ ᱪᱮᱜ ᱦᱚᱸ ᱠᱟᱹᱢᱤ ᱠᱚᱫᱚ ᱵᱟᱝ ᱚᱲᱟᱜ ᱨᱮᱜᱮ ᱟᱨ ᱚᱲᱟᱜ ᱚᱸᱰᱮᱱᱟᱜ ᱡᱟᱦᱟᱸ ᱛᱤᱱᱟᱹ ᱠᱟᱹᱢᱤ ᱠᱚ ᱢᱮᱱᱟᱜᱼᱟ ᱦᱳᱭᱛᱚ ᱚᱱᱟ ᱠᱚᱜᱮ ᱴᱩᱠ ᱴᱟᱠ
ᱚ ᱟᱪᱪᱷᱟ ᱟᱪᱪᱷᱟ ᱚᱲᱟᱜ ᱠᱚᱨᱮ ᱛᱟᱦᱮᱸ ᱞᱮᱝᱠᱷᱟᱱ ᱠᱟᱹᱢᱤ ᱫᱚ ᱦᱳᱭᱳᱜ ᱜᱮᱭᱟ ᱦᱮᱸ ᱾
ᱦᱮᱸ ᱚᱲᱟᱜ ᱠᱚᱨᱮ ᱛᱟᱦᱮᱸ ᱞᱮᱱᱠᱷᱟᱱ ᱢᱟ ᱠᱟᱹᱢᱤ ᱫᱚ ᱦᱳᱭᱳᱜ ᱜᱮᱭᱟ ᱚᱲᱟᱜ ᱨᱮᱱᱟᱜ ᱠᱟᱹᱢᱤ ᱫᱚ ᱾
ᱦᱮᱸ ᱦᱮᱸ ᱠᱟᱹᱢᱤ ᱦᱳᱭᱳᱜ ᱜᱮᱭᱟ ᱦᱟᱱᱟ ᱠᱚᱫᱚ ᱾
ᱟᱨ ᱥᱩᱨ ᱨᱮ ᱥᱚᱨᱦᱟᱭ ᱦᱤᱡᱩᱜ ᱠᱟᱱᱟ ᱥᱚᱨᱦᱟᱭ ᱱᱤᱭᱮ ᱪᱮᱜ ᱯᱞᱮᱱᱤᱝ ᱛᱟᱢ?
ᱦᱮᱸ ᱥᱚᱨᱦᱟᱭ ᱨᱮ ᱯᱞᱮᱱᱤᱝ ᱦᱮᱸ ᱦᱤᱱᱟᱜᱼᱟ ᱚᱲᱟᱜ ᱫᱩᱣᱟᱹᱨ ᱵᱷᱟᱜᱮ ᱴᱷᱤᱠ ᱥᱟᱵ ᱯᱟ ᱠᱟᱛᱮᱜ ᱜᱮᱡ ᱜᱩᱨᱤᱡ ᱫᱤᱭᱮ ᱛᱟᱨᱯᱚᱨᱮ ᱟᱵᱟᱨ ᱡᱮᱨᱮᱲ ᱠᱚ ᱦᱮᱱᱟᱜᱼᱟ ᱱᱟᱜ ᱠᱷᱟᱱ ᱡᱟᱦᱟᱸ ᱠᱚᱨᱮᱜ ᱚᱲᱟᱜ ᱠᱚ ᱵᱷᱤᱛ ᱠᱚ ᱚᱱᱟ ᱠᱚ ᱥᱟᱯᱷᱟ ᱠᱟᱛᱮᱜ ᱟᱵᱟᱨ ᱱᱚᱛᱩᱱ ᱱᱟᱣᱟ ᱰᱤᱡᱟᱭᱤᱱ ᱠᱚᱨᱟ ᱥᱮ ᱯᱚᱛᱟ ᱚᱱᱟ ᱠᱚ ᱟᱹᱰᱤ ᱨᱚᱠᱚᱢᱟᱜ ᱠᱚᱨᱟᱣ ᱦᱚᱸ ᱦᱳᱭᱳᱜᱼᱟ ᱚᱱᱩᱵᱷᱚᱵ ᱦᱚᱸ ᱦᱮᱱᱟᱜᱼᱟ ᱾ ᱪᱤᱱᱛᱟᱹ ᱵᱷᱟᱵᱽᱱᱟ ᱠᱚᱢ ᱱᱮᱜᱠᱷᱟᱱ ᱪᱮᱜᱞᱮᱠᱟ ᱵᱷᱟᱵᱛᱮ ᱚᱲᱟᱜ ᱰᱤᱡᱟᱭᱤᱱ ᱦᱩᱭᱩᱜᱼᱟ ᱱᱚᱠᱥᱟ ᱟᱸᱠᱟᱣ ᱦᱩᱭᱩᱜᱼᱟ?
ᱚ ᱟᱪᱪᱷᱟ
ᱟᱨ ᱱᱚᱣᱟ ᱟᱥᱟᱲ ᱵᱚᱸᱜᱟ ᱯᱟᱨᱚᱢ ᱠᱟᱛᱮᱜ ᱛᱟᱨᱯᱚᱨᱮ ᱥᱟᱯᱷᱟ ᱞᱮᱠᱷᱟᱱ ᱵᱷᱟᱜᱮᱜᱼᱟ ᱢᱟᱱᱮ ᱟᱜᱮ ᱦᱩᱲᱩ ᱠᱚᱵᱚᱱ ᱨᱚᱦᱚᱭ ᱞᱮᱜᱮ ᱥᱮ ᱛᱟᱨᱯᱚᱨᱮ ᱟᱫᱚ ᱚᱱᱟ ᱠᱚ ᱠᱩᱴᱭᱟᱹ ᱞᱮᱠᱷᱟᱱ ᱨᱚᱦᱚᱭ ᱪᱟᱵᱟ ᱥᱮ ᱨᱟᱠᱟᱵ ᱨᱚᱦᱚᱭ ᱥᱮ ᱨᱟᱠᱟᱵ ᱞᱮᱱᱠᱷᱟᱱ ᱜᱮ ᱚᱲᱟᱜ ᱫᱩᱣᱟ. ᱨ ᱥᱟᱯᱷᱟ ᱨᱮᱱᱟᱜ ᱵᱮᱵᱚᱥᱛᱟ ᱦᱩᱭᱩᱜᱼᱟ ᱾
ᱚ ᱟᱪᱪᱷᱟ ᱱᱤᱛᱚᱜ ᱟᱥᱟᱲ ᱵᱚᱸᱜᱟ ᱛᱚ ᱱᱤᱛᱚᱜ ᱠᱷᱚᱱᱟᱜ ᱚᱲᱟᱜ ᱫᱩᱣᱟᱹᱨ ᱯᱷᱟᱨᱪᱟ ᱮᱦᱚᱵ ᱞᱮᱱᱠᱷᱟᱱ ᱱᱚᱣᱟ ᱯᱨᱚᱵᱞᱮᱢᱚᱜᱼᱟ ᱡᱮ ᱫᱟᱜ ᱡᱟᱹᱲᱤ ᱞᱮᱠᱷᱟᱱ ᱡᱟᱦᱟᱸ ᱡᱮᱨᱮᱲ ᱯᱚᱛᱟᱣ ᱥᱮ ᱱᱚᱣᱟ ᱠᱚᱦᱚᱸ ᱟᱵᱟᱨ ᱟᱜ ᱢᱟᱱᱮ ᱠᱷᱟᱨᱟᱯᱚᱜᱼᱟ ᱾ ᱱᱚᱣᱟ ᱡᱤᱱᱤᱥ ᱠᱚ
ᱦᱮᱸ ᱚᱱᱟ ᱠᱷᱟᱹᱛᱤᱨ ᱛᱮᱜᱮ ᱟᱨᱠᱤ ᱦᱮᱸ ᱫᱟᱜ ᱱᱚᱣᱟ ᱫᱟᱜ ᱟᱠᱟᱜᱟᱭ ᱛᱚ ᱫᱤᱭᱮ ᱨᱚᱦᱚᱭᱟᱵᱚᱱ ᱛᱟᱯᱚᱨᱮ ᱚᱱᱟ ᱠᱚ ᱨᱟᱠᱟᱵ ᱠᱟᱛᱮ ᱛᱮᱜᱮ ᱦᱚᱲᱟᱜ ᱥᱟᱯᱟᱜ ᱜᱮ ᱚᱱᱟᱜᱮ ᱢᱟᱱᱮ ᱩᱱᱟᱹᱜ ᱠᱷᱟᱹᱴᱟᱹᱱᱤ ᱵᱟᱝ ᱦᱩᱭᱩᱜᱼᱟ ᱢᱤᱫ ᱫᱷᱟᱣ ᱥᱟᱯᱷᱟ ᱨᱮᱜᱮ ᱟᱫᱚ ᱦᱮᱱᱟ ᱫᱮᱭᱟ ᱫᱚ ᱫᱟᱜ ᱵᱟᱭ ᱧᱟᱢᱟᱭ ᱢᱟᱱᱮ ᱩᱱᱟᱹᱜ ᱫᱚ ᱟᱫᱚ ᱚᱱᱟ ᱠᱷᱟᱹᱛᱤᱨ ᱛᱮ ᱵᱷᱤᱛ ᱠᱚᱦᱚᱸ ᱩᱱᱟᱹᱜ ᱵᱟᱝ ᱱᱚᱥᱴᱚᱜᱼᱟ ᱚᱱᱟ ᱡᱟᱦᱟᱸ ᱠᱚ ᱟᱠᱟ ᱠᱟᱜ-ᱟ ᱵᱚᱱ ᱵᱟ ᱚᱱᱟ ᱠᱚ ᱟᱫᱚ ᱵᱟᱝ ᱱᱚᱥᱴᱚᱜ ᱞᱟᱹᱜᱤᱫᱼᱟ? ᱚᱱᱟᱦ ᱛᱤᱣ
ᱦᱮᱸ ᱦᱮᱸ ᱱᱚᱝᱠᱟ ᱜᱮ ᱚᱦ ᱟᱫᱚ ᱟᱨ ᱛᱟᱦᱚᱞᱮ ᱟᱯᱮᱥᱮᱫ ᱫᱚ ᱥᱚᱨᱦᱟᱭ ᱪᱮᱫ ᱞᱮᱠᱟ ᱠᱚ ᱢᱟᱱᱟᱣᱟ?
ᱟᱞᱮᱥᱮᱫ ᱥᱚᱨᱦᱟᱭ ᱮ ᱦᱮᱸ ᱢᱟᱱᱟ ᱫᱚᱞᱮ ᱢᱟᱱᱟ ᱜᱮᱭᱟ ᱫᱤᱭᱮ ᱥᱮᱛᱟᱜ ᱨᱮ ᱜᱚᱴ ᱯᱩᱡᱟᱹ ᱦᱩᱭᱟ ᱫᱤᱭᱮ ᱟ ᱢᱟᱱᱮ ᱯᱮᱫᱤᱱ ᱥᱚᱨᱦᱟᱭ ᱥᱩᱢᱟᱹᱭ ᱚᱱᱟ ᱥᱚᱨᱦᱟᱭ ᱵᱚᱸᱜᱟ ᱢᱟᱱᱮ ᱡᱚᱠᱷᱚᱱ ᱥᱚᱨᱦᱟᱭᱚᱜ-ᱟ ᱵᱚᱱ ᱛᱚᱠᱷᱚᱱ ᱢᱟ ᱯᱮᱫᱤᱱ ᱯᱮᱫᱤᱱ ᱞᱟᱦᱟ ᱠᱷᱚᱱᱟᱜ ᱠᱚ ᱚᱡᱚᱜ ᱟᱠᱚ ᱰᱟᱺᱝᱨᱤ ᱥᱩᱱᱩᱢ ᱠᱚ ᱫᱤᱭᱮ ᱡᱟᱜᱟᱱᱟ ᱦᱩᱭᱩᱜᱼᱟ ᱛᱚ ᱫᱤᱭᱮ ᱡᱟᱜᱟᱱᱟ ᱦᱤᱞᱚᱜ ᱚᱱᱟ ᱚᱱᱟ ᱫᱚ ᱵᱟᱨ ᱫᱤᱱ ᱦᱤᱞᱚᱜ ᱦᱮᱸ ᱛᱟᱨᱯᱚᱨᱮ ᱡᱟᱹᱱᱤᱡ ᱠᱷᱟᱱ ᱫᱚ ᱠᱷᱩᱱᱴᱟᱹᱣ ᱠᱚᱣᱟ ᱵᱚᱱ ᱱᱟᱹᱣᱠᱚ ᱠᱷᱩᱱᱴᱟᱹᱣ ᱛᱟᱨ ᱵᱟᱨᱫᱤᱱ ᱞᱟᱦᱟ ᱠᱷᱚᱱᱟᱜ ᱥᱩᱱᱩᱢ ᱠᱚ ᱚᱡᱚᱜ ᱟᱠᱚᱣᱟ ᱛᱚ ᱫᱤᱭᱮ ᱟᱞᱮ ᱦᱚᱸ ᱚᱱᱠᱟᱜ ᱜᱮ ᱚᱲᱟᱜ ᱠᱚᱨᱮ ᱰᱟᱺᱝᱨᱤ ᱠᱚ ᱦᱮᱸᱱᱟᱜ ᱠᱚ ᱜᱮᱭᱟ ᱩᱱᱠᱩ ᱮ ᱚᱡᱚᱜ ᱟᱠᱚᱣᱟ ᱞᱮ ᱫᱤᱭᱮ ᱛᱟᱨᱯᱚᱨ ᱡᱮ ᱦᱤᱞᱚᱜ ᱠᱷᱩᱱᱴᱟᱹᱣ ᱥᱮᱭ ᱦᱤᱞᱚᱜ ᱫᱚ ᱮᱸᱜ ᱛᱟᱨᱟᱥᱤᱧ ᱵᱮᱲᱟ ᱚᱱᱠᱟ ᱚᱡᱚᱜ ᱠᱟᱛᱮᱜ ᱟᱨ ᱠᱷᱩᱱᱴᱟᱹᱣ ᱰᱟᱹᱦᱤ ᱨᱮᱞᱮ ᱛᱚᱞ ᱠᱟᱠᱚᱣᱟ ᱚᱸᱰᱮ ᱠᱷᱩᱱᱴᱟᱹᱣ ᱦᱩᱭᱩᱜᱼᱟ ᱢᱟᱱᱮ ᱟᱞᱮᱭᱟᱜ ᱟᱹᱛᱩ ᱯᱟᱥᱮ ᱨᱮ ᱢᱤᱫᱴᱟᱝ ᱜᱚᱰᱟ ᱦᱮᱱᱟᱜᱼᱟ ᱚᱱᱟ ᱜᱚᱰᱟ ᱨᱮᱞᱮ ᱛᱚᱞ ᱠᱚᱣᱟ ᱚᱸᱰᱮ ᱜᱮ ᱠᱷᱩᱱᱴᱟᱹᱣ ᱦᱩᱭᱩᱜᱼᱟ᱾
ᱚ ᱟᱪᱪᱷᱟ ᱟᱞᱮ ᱟᱞᱮ
ᱦᱮᱸ ᱟᱯᱮ ᱥᱮᱫ ᱫᱚ
ᱟᱞᱮᱥᱮᱱ ᱦᱚᱸ ᱱᱚᱝᱠᱟ ᱜᱮ ᱚ ᱚ ᱥᱩᱱᱩᱢ ᱰᱟᱺᱝᱨᱤ ᱠᱚᱢᱟ ᱟᱨ ᱥᱩᱱᱩᱢ ᱠᱚᱫᱚ ᱚᱡᱚᱜ ᱟᱠᱚ ᱦᱩᱭᱩᱜᱼᱟ ᱟᱨ ᱱᱚᱣᱟ ᱠᱚᱢᱟ ᱯᱮ ᱫᱤᱱ ᱫᱷᱩᱲᱤ ᱥᱮᱱ ᱥᱮᱱᱚᱜ ᱜᱮᱭᱟ ᱟᱨ ᱞᱟᱦᱟ ᱦᱤᱞᱚᱜ ᱫᱚ ᱡᱮᱢᱚᱱ ᱠᱷᱩᱱᱴᱟᱹᱣ ᱞᱟᱦᱟ ᱦᱤᱞᱚᱜ ᱫᱚ ᱚᱸᱴ ᱯᱩᱡᱟᱹ ᱦᱚᱜ-ᱚᱭ ᱡᱟᱦᱟᱸ ᱨᱤᱛᱤ ᱨᱮᱣᱟᱡ ᱢᱟᱱᱟᱣ ᱠᱟᱛᱮᱜ ᱱᱚᱶᱟ ᱟᱨ ᱠᱷᱩᱱᱴᱟᱹᱣ ᱦᱤᱞᱚᱜ ᱢᱟ ᱠᱷᱩᱱᱴᱟᱹᱣ ᱦᱩᱭᱩᱜ ᱜᱮᱭᱟ ᱟᱨ ᱱᱚᱶᱟ ᱥᱟᱶ ᱛᱮ ᱟᱵ ᱯᱮᱲᱟ ᱠᱚᱦᱚᱸ ᱵᱚᱱ ᱠᱷᱡᱽ ᱠᱚᱣᱟ ᱡᱟᱦᱟᱸᱭ ᱫᱚ ᱢᱟᱱᱮ ᱦᱟᱛᱚᱢ ᱠᱩᱢᱟᱹᱝ ᱥᱮ ᱫᱤᱫᱤ ᱛᱮᱧᱟᱝ ᱱᱚᱝᱠᱟ ᱩᱱᱠᱩ ᱥᱟᱹᱜᱟᱹᱭ ᱛᱮ ᱡᱟᱦᱟᱸᱭ ᱠᱚᱫᱚ ᱠᱷᱡᱽ ᱠᱚᱣᱟᱵᱚᱱ ᱮᱵᱚᱝ ᱟ ᱩᱱᱠᱩ ᱥᱟᱶᱛᱮ ᱡᱮᱦᱮᱛᱩ ᱠᱟᱹᱢᱤ ᱠᱚ ᱠᱷᱟᱹᱛᱤᱨ ᱚᱱᱠᱟ ᱜᱟᱞᱢᱟᱨᱟᱣ ᱦᱚᱸ ᱵᱟᱭ ᱦᱩᱭᱩᱜᱼᱟ ᱥᱮ ᱥᱚᱢᱚᱭ ᱠᱚ ᱵᱟᱭ ᱧᱟᱢᱚᱜᱟ ᱚᱱᱟ ᱢᱤᱫᱴᱟᱝ ᱟ ᱵᱷᱟᱜᱤᱥ ᱥᱚᱢᱚᱭ ᱠᱟᱱᱟ ᱥᱮ ᱵᱷᱟᱜᱤ ᱢᱤᱫᱴᱟᱝ ᱟ ᱟ ᱥᱚᱢᱚᱭ ᱠᱟᱱᱟ ᱡᱮ ᱩᱱᱠᱩ ᱥᱟᱛᱮ ᱦᱤᱡᱩᱜ ᱟᱠᱚ ᱥᱮ ᱥᱚᱸᱜᱮ ᱥᱟᱛᱮ ᱜᱟᱞᱢᱟᱨᱟᱣ ᱛᱷᱩᱛᱤ ᱜᱟᱞᱢᱟᱨᱟᱣ ᱦᱚᱸ ᱮᱸ ᱢᱮᱫ ᱢᱤᱫ ᱴᱟᱝᱼᱟ ᱫᱩᱠ ᱥᱩᱠ ᱦᱚᱸ ᱩᱱᱠᱩ ᱥᱟᱛᱮ ᱥᱮᱭᱟᱨ ᱜᱟᱱᱚᱜᱼᱟ ᱟᱠᱚᱣᱟᱜ ᱦᱚᱸ ᱵᱟᱰᱟᱭ ᱱᱤᱡᱤ ᱨᱟᱜ ᱦᱚᱸ ᱢᱮᱭᱟᱶ ᱢᱤᱛ ᱧᱮᱯᱮᱞ ᱦᱩᱭᱩᱜᱼᱟ ᱩᱱᱟᱹᱜ ᱫᱤᱱ ᱛᱟᱭᱱᱚᱢ ᱱᱚᱶᱟ ᱠᱚᱦᱚᱸ ᱢᱤᱫᱴᱟᱝ ᱟᱹᱰᱤ ᱨᱟᱹᱥᱠᱟᱹ ᱵᱩᱡᱷᱟᱹᱜᱼᱟ ᱥᱚᱨᱦᱟᱭ ᱨᱮᱢᱟ ᱟ ᱢᱤᱫ ᱴᱟᱱ ᱰᱟᱝᱨᱤ ᱠᱷᱩᱱᱴᱟᱹᱣ ᱱᱚᱶᱟ ᱠᱚ ᱡᱤᱱᱤᱥ ᱧᱮᱞ ᱠᱚᱦᱚᱸ ᱢᱤᱫ ᱴᱟᱝ ᱟᱹᱰᱤ ᱵᱷᱟᱜᱮ ᱵᱩᱡᱷᱟᱹᱜ-ᱟ ᱥᱮ ᱢᱤᱫ ᱥᱚᱸᱜᱮ ᱛᱮ ᱡᱚᱢ ᱧᱩ ᱱᱚᱶᱟ ᱠᱚ ᱡᱤᱱᱤᱥ ᱦᱚᱸ ᱠᱷᱩᱵ ᱵᱷᱟᱜᱮ ᱵᱩᱡᱷᱟᱹᱜᱼᱟ᱾
ᱦᱮᱸ ᱚᱱᱟ ᱠᱚ ᱞᱮᱣᱰᱟ ᱠᱚ ᱢᱟᱱᱮ ᱟᱵᱚ ᱥᱟᱸᱭ ᱥᱮ ᱥᱟᱱᱛᱟᱞ ᱫᱚ ᱚᱱᱟ ᱵᱟᱦᱟ ᱟᱨ ᱥᱚᱨᱦᱟᱭ ᱚᱱᱟᱜᱮᱛᱚ ᱢᱟᱨᱟᱝ ᱯᱚᱨᱚᱵᱽ ᱠᱟᱱ ᱛᱟᱵᱚᱱᱟ ᱥᱚᱨᱦᱟᱭ ᱜᱮ ᱟᱵᱚᱣᱟᱜ ᱢᱟᱨᱟᱝ ᱯᱚᱨᱚᱵᱽ ᱚ ᱡᱚᱛᱚ ᱠᱷᱚᱱ ᱫᱟᱨᱦᱟᱭ ᱫᱟᱵᱚᱱ ᱚᱱᱟ ᱠᱚᱨᱮ ᱜᱮ ᱟᱵᱟᱨ ᱩᱸ ᱦᱮᱸ ᱵᱮᱥ ᱴᱷᱤᱠᱟᱹ ᱞᱟᱹᱜᱤᱫ ᱜᱮ ᱱᱮᱛᱟᱠ ᱠᱚᱵᱚᱱ ᱢᱟᱢᱟ ᱢᱟᱹᱢᱤ ᱦᱟᱛᱚᱢ ᱫᱤᱫᱤ ᱫᱟᱫᱟ ᱛᱟᱠᱚ ᱩᱸᱜ ᱦᱩᱸᱜ
ᱦᱮᱸ ᱦᱮᱸ ᱚᱱᱠᱟ ᱜᱮ ᱟᱨᱚ ᱟᱢᱟ ᱱᱤᱭᱟᱹᱵᱟᱨ ᱥᱚᱨᱦᱟᱭ ᱨᱮ ᱟᱢ ᱢᱟᱱᱮ ᱟᱨ ᱪᱮᱫ ᱪᱮᱫ ᱞᱮᱠᱟ ᱢᱟᱱᱮ ᱟᱢ ᱡᱮ ᱦᱚᱨᱚᱜ ᱵᱟᱸᱫᱮ ᱚᱱᱠᱟ ᱡᱟᱢᱟ ᱦᱟᱯᱮᱱ ᱦᱚᱲ ᱵᱟᱸᱫᱮᱢ ᱠᱩᱥᱤᱭᱟᱜᱼᱟ ᱥᱮ ᱥᱟᱲᱤ ᱠᱚ ᱦᱚᱨᱚᱜ ᱮᱢ ᱠᱩᱥᱤᱭᱟᱜᱼᱟ ᱥᱮ ᱪᱮᱫ ᱞᱮᱠᱟ ᱟᱢ ᱥᱚᱨᱦᱟᱭ ᱨᱮ ᱱᱤᱭᱟᱹ ᱵᱟᱨ
ᱥᱚᱨᱦᱟᱭ ᱠᱚᱨᱮᱜ ᱫᱚ ᱮᱜ ᱳᱭ ᱯᱟᱹᱧᱪᱤ ᱥᱟᱹᱲᱤ ᱚᱱᱠᱟ ᱥᱟᱱᱛᱟᱲ ᱥᱚᱢᱟᱡᱽ ᱨᱮᱱᱟᱜ ᱡᱟᱦᱟᱸ ᱨᱤᱛᱤᱱᱤᱛᱤ ᱨᱮ ᱦᱮᱱᱟᱜ ᱛᱟᱵᱚᱱᱟ ᱪᱮᱫ ᱞᱮᱠᱟᱱ ᱥᱟᱹᱨᱤ ᱚᱱᱠᱟᱱᱟᱜ ᱥᱟᱹᱨᱤ ᱦᱚᱨᱚᱜ ᱜᱮ ᱠᱩᱥᱤ ᱫᱩᱧ ᱠᱩᱥᱤᱭᱟᱜᱼᱟ ᱚᱱᱟ ᱠᱚ ᱥᱟᱨᱤ ᱦᱚᱨᱚᱜ ᱠᱟᱛᱮ ᱜᱮ ᱵᱷᱟᱜᱤ ᱫᱤᱭᱮ ᱛᱟᱨᱟᱥᱤᱧ ᱡᱟᱦᱟᱸ ᱮᱱᱮᱡ ᱦᱩᱭᱩᱜᱼᱟᱫᱤ ᱚᱱᱟ ᱥᱟᱹᱲᱤ ᱵᱟᱸᱫᱮ ᱠᱟᱛᱮᱮᱫ ᱡᱟ ᱮᱱᱮᱡ ᱟᱹᱰᱤ ᱢᱚᱡᱮ ᱵᱩᱡᱟᱹᱜᱼᱟ ᱨᱟᱹᱥᱠᱟᱹᱼᱟ ᱠᱟᱹ ᱦᱚᱸ ᱧᱟᱢᱚᱜ ᱜᱮᱭᱟ ᱟᱫᱚ ᱚᱱᱟ ᱠᱷᱟᱹᱛᱤᱨ ᱛᱮᱜᱮ ᱡᱟᱢᱟ ᱦᱚᱨᱚᱜ ᱨᱮᱱᱟᱜ ᱫᱚ ᱩᱱᱟᱹᱜ ᱤᱱᱴᱟᱨᱮᱥᱴ ᱵᱟᱹᱱᱩᱜᱼᱟ ᱱᱟᱭᱛᱮ ᱥᱟᱹᱨᱤ ᱵᱟᱫᱮ ᱜᱮ
ᱟᱪᱪᱷᱟ ᱤᱧᱟᱹᱜ ᱢᱚᱛᱟᱢᱚᱛ ᱛᱮ ᱱᱚᱣᱟ ᱜᱮ ᱞᱟᱹᱭᱟᱭ ᱡᱮ ᱡᱮᱦᱮᱛᱩ ᱵᱚᱪᱷᱚᱨ ᱫᱤᱱ ᱨᱮᱱᱟᱜ ᱢᱤᱫ ᱫᱤᱱ ᱥᱚᱨᱚᱦᱟᱭ ᱠᱟᱱ ᱛᱟᱵᱚᱱᱟ ᱟᱵᱚᱣᱟᱜ ᱨᱤᱛᱤ ᱨᱮᱣᱟ ᱨᱮᱫᱚ ᱡᱷᱚᱛᱚ ᱜᱮ ᱥᱟᱹᱨᱤᱜᱮ ᱢᱮᱱᱟᱜ ᱟᱠᱟᱫᱟ ᱥᱮᱦᱮᱛᱩ ᱥᱟᱹᱨᱤ ᱦᱚᱨᱚᱜ ᱜᱮ ᱡᱷᱚᱛᱚ ᱠᱷᱚᱱᱟᱜ ᱵᱮᱥ ᱴᱚᱜᱼᱟ ᱟᱨ ᱤᱧᱫᱚ ᱱᱚᱣᱟᱜᱤᱧ ᱞᱟᱹᱭᱟ
ᱦᱮᱸ ᱦᱸ ᱡᱟᱢᱟ ᱦᱚᱲᱚᱜ ᱠᱚᱫᱚ ᱩᱱᱟᱹᱜ ᱫᱚ ᱵᱟᱝ ᱥᱟᱹᱨᱤ ᱜᱮ ᱟᱵᱚ ᱫᱚ ᱵᱷᱟᱜᱮᱭᱟ
ᱦᱮᱸ ᱮᱠᱫᱚᱢ
ᱫᱤᱭᱮ ᱟᱯᱮ ᱥᱮᱫ ᱫᱚ ᱢᱟᱱᱮ ᱥᱚᱨᱦᱟᱭ ᱥᱟᱠᱨᱟᱛ ᱢᱤᱫ ᱥᱚᱸᱜᱮ ᱛᱮ ᱥᱮ ᱥᱩᱫᱩ ᱥᱟᱠᱨᱟᱛ ᱢᱟᱱᱮ ᱟᱹᱰᱤ ᱨᱚᱠᱚᱢ ᱢᱟᱨᱰᱤᱦᱚᱨ ᱟᱹᱰᱤ ᱨᱚᱠᱚᱢ ᱠᱚ ᱠᱚᱨᱟᱣ ᱜᱮᱭᱟ ᱛᱚ ᱢᱟᱱᱮ ᱟᱯᱮ ᱥᱮᱫ ᱫᱚ ᱢᱤᱫ ᱥᱚᱸᱜᱮ ᱛᱮᱦᱚᱸ ᱦᱩᱭᱩᱜᱳ ᱜᱮᱭᱟ ᱢᱟᱱᱮ ᱥᱚᱨᱦᱟᱭ ᱜᱮ ᱥᱟᱠᱨᱟᱛ ᱢᱟᱱᱮ ᱥᱚᱨᱦᱟᱭ ᱥᱟᱠᱨᱟᱛ ᱢᱤᱫ ᱥᱚᱸᱜᱮ ᱛᱮ ᱥᱮ ᱵᱟᱨᱭᱟ ᱜᱮᱯᱮ ᱢᱟᱱᱮ ᱜᱮᱭᱟ ᱥᱚᱨᱦᱟᱭ ᱟᱨ ᱥᱟᱠᱨᱟᱛ ᱵᱟᱱᱟᱨ ᱜᱮ ᱯᱷᱤᱞᱤᱢ ᱦᱱᱟᱜ
ᱵᱟᱝ ᱵᱟᱝ ᱟᱞᱮᱥᱮᱫ ᱫᱚ ᱥᱚᱨᱦᱟᱭ ᱟᱨ ᱥᱟᱠ ᱥᱟᱠᱨᱟᱛ ᱵᱟᱱᱟᱨ ᱜᱮ ᱟᱞᱟᱫᱟ ᱟᱞᱟᱫᱟ ᱜᱮ ᱦᱩᱭᱩᱜᱼᱟ ᱟᱨ ᱥᱚᱨᱦᱟᱭ ᱢᱟ ᱦᱩᱭᱩᱜ ᱠᱟᱱᱟ ᱱᱚᱣᱟ ᱟ ᱱᱟ ᱱᱚᱣᱟ ᱡᱟᱦᱟᱸ ᱥᱟᱠᱨᱟᱛ ᱵᱚᱱ ᱞᱟᱹᱭᱫᱟ ᱱᱚᱣᱟ ᱢᱟ ᱯᱩᱥ ᱵᱚᱸᱜᱟ ᱢᱩᱪᱟᱹᱫ ᱦᱩᱭᱩᱜ ᱠᱟᱱᱟ ᱟᱨ ᱥᱚᱨᱦᱟᱭ ᱫᱚ ᱱᱚᱣᱟ
ᱦᱮᱸ ᱦᱩᱸ
ᱟᱨ ᱱᱚᱣᱟ ᱚᱠᱴᱳᱵᱚᱨ ᱱᱚᱵᱷᱮᱢᱵᱚᱨ ᱥᱮᱫ ᱡᱟᱦᱟᱸ ᱦᱩᱭᱩᱜ ᱠᱟᱱᱟ ᱱᱚᱝᱠᱟ ᱟᱨ ᱥᱚᱨᱦᱟᱭ ᱫᱚ ᱢᱟᱱᱟᱣ ᱟᱞᱮ ᱚᱱᱠᱟᱱ ᱴᱟᱭᱤᱢ ᱡᱟᱦᱟᱸ ᱫᱚ ᱱᱚᱜ ᱚᱭ ᱫᱟᱸᱥᱟᱭ ᱯᱚᱨ ᱜᱮ ᱡᱟᱦᱟᱸ ᱦᱤᱡᱩᱜ ᱠᱟᱱ ᱛᱟᱵᱚᱱᱟ ᱚᱱᱟ ᱜᱮ ᱥᱚᱨᱦᱟᱭ ᱟᱨ ᱟᱨ ᱱᱚᱣᱟ ᱥᱟᱠᱨᱟᱛ ᱫᱚ ᱯᱩᱥ ᱵᱚᱸᱜᱟ ᱪᱟᱵᱟᱜ ᱨᱮ ᱱᱟᱣᱟ ᱥᱮᱨᱢᱟ ᱵᱚᱞᱚᱱ ᱞᱟᱦᱟ ᱨᱮ ᱡᱟᱦᱟᱸ ᱫᱚ ᱚᱱᱟ ᱥᱮᱨᱢᱟ ᱨᱮᱱᱟᱜ ᱢᱩᱪᱟᱹᱫ ᱢᱤᱫᱴᱟᱝ ᱢᱟᱨᱟᱝ ᱯᱚᱨᱚᱵᱽ ᱠᱟᱱ ᱛᱟᱵᱚᱱᱟ ᱯᱟᱨᱟᱵ ᱫᱚ
ᱚ ᱟᱞᱮ ᱥᱮᱫ ᱦᱚᱸ ᱚᱱᱠᱟ ᱜᱮ ᱢᱟᱱᱮ ᱥᱟᱠᱨᱟᱛ ᱟᱞᱟᱫᱟ ᱟᱨ ᱥᱚᱦᱨᱟᱭ ᱟᱞᱟᱫᱟ ᱜᱮᱞᱮ ᱢᱟᱱᱟᱣ ᱜᱮᱭᱟ
ᱟᱪᱪᱷᱟ
ᱦᱩᱸ ᱦᱩᱸ ᱤᱭᱟᱹ ᱥᱟᱠᱨᱟᱛ ᱠᱚᱨᱮ ᱫᱚ ᱪᱮᱫ ᱞᱮᱠᱟ ᱯᱮ ᱢᱟᱱᱟᱣ ᱜᱮᱭᱟ ᱟᱯᱮ ᱥᱮᱫ ᱫᱚ ᱢᱟᱱᱮ ᱪᱮᱫ ᱞᱮᱠᱟ ᱠᱚ ᱢᱚᱱᱮ ᱜᱮᱭᱟ
ᱟᱞᱮ ᱥᱮᱱᱟᱜ ᱥᱟᱠᱨᱟᱛ ᱢᱟᱱᱟᱣ ᱜᱮᱭᱟ ᱠᱚ ᱢᱚᱲᱮ ᱫᱤᱱ ᱟᱵᱩᱣᱟᱜ ᱥᱟᱱᱛᱟᱲ ᱥᱚᱢᱟᱡᱽ ᱨᱮ ᱛᱚ ᱞᱟᱹᱭ ᱢᱮᱱᱟᱜ ᱟᱠᱟᱫᱟ ᱡᱮ ᱟᱵᱚᱣᱟᱜ ᱯᱚᱨᱚᱵᱽ ᱨᱮᱢᱟ ᱢᱚᱬᱮ ᱫᱤᱱ ᱫᱷᱚᱨᱮ ᱜᱮ ᱢᱟᱱᱟᱣ ᱠᱤᱱᱛᱩ ᱟᱨ ᱱᱚᱰᱮ ᱢᱚᱸᱲᱮ ᱫᱤᱱ ᱫᱷᱚᱨᱮ ᱯᱮ ᱫᱤᱧ ᱥᱚᱪ